ᱦᱮᱸ ᱦᱮᱞᱳ ᱦᱮᱸ ᱨᱚᱲ ᱟᱸᱡᱚᱝ ᱢᱚᱜ ᱠᱟᱱᱟ? ᱦᱮᱸ ᱦᱮᱞᱳ ᱦᱩᱸ ᱞᱟᱹᱭ ᱫᱟᱞᱤᱧ ᱨᱚᱲ ᱵᱟᱝ ᱟᱸᱡᱚᱢᱚᱜ ᱠᱟᱱ ᱛᱟᱵᱤᱱᱟ?
ᱟᱸᱡᱚᱢᱚᱜ ᱠᱟᱱᱟ ᱜᱚᱝᱠᱮ ᱛᱳᱜ?
ᱦᱮᱸ ᱱᱤᱛᱚᱜ ᱟᱸᱡᱚᱢᱚᱜ ᱠᱟᱱᱟ᱾
ᱚ ᱟᱨ ᱜᱚᱢᱠᱮ ᱱᱟᱯᱟᱭ ᱜᱮ?
ᱦᱮᱸ ᱜᱚᱝᱠᱮ ᱱᱚᱜᱼᱚᱭ ᱱᱟᱦᱟᱜ ᱱᱟᱯᱟᱭ ᱜᱮ ᱦᱟᱸᱜ ᱱᱤᱛᱚᱜ, ᱫᱩᱲᱩᱵ ᱵᱟᱲᱟ ᱦᱩᱭ ᱠᱟᱱᱟ ᱦᱟᱸᱜ ᱦᱮᱸ
ᱟᱯᱮᱥᱮᱫ ᱫᱚ ᱪᱟᱥᱠᱚ ᱞᱟᱜᱟᱣ ᱠᱟᱱᱟ ᱥᱮ ᱵᱟᱝ?
ᱦᱮᱸ ᱜᱚᱝᱠᱮ ᱪᱟᱥ ᱠᱟᱹᱢᱤ ᱫᱚᱦᱟᱸᱜ ᱞᱟᱜᱟᱣ ᱠᱟᱱᱟ ᱦᱟᱸᱜ ᱟᱫᱚ
ᱨᱚᱦᱚᱭ ᱠᱚ ᱦᱩᱭᱩᱜ?
ᱦᱮᱸ ᱨᱚᱦᱚᱭᱚᱜ ᱠᱚ ᱠᱤᱪᱷᱩ ᱢᱟᱱᱮ ᱠᱤᱪᱷᱩ ᱦᱚᱲ ᱠᱚ ᱨᱚᱦᱚᱭ ᱫᱟ ᱟᱨ ᱠᱤᱪᱷᱩ ᱦᱚᱲ ᱫᱚ ᱱᱟᱜ ᱱᱚᱜᱼᱚᱭ ᱛᱚᱞᱟ ᱠᱚ ᱛᱩᱫ ᱦᱩᱭᱩᱜ ᱠᱟᱱᱟ ᱟᱨ ᱵᱟᱹᱫᱽ ᱠᱚᱦᱚᱸ ᱞᱚᱥᱚᱫᱮᱜ ᱜᱮᱭᱟ
ᱫᱟᱜ ᱠᱚ ᱡᱟᱲᱤ ᱠᱚ ᱪᱮᱫ ᱞᱮᱠᱟ ᱚᱱᱛᱮ?
ᱦᱮᱸ ᱫᱟᱜ ᱡᱟᱲᱤ ᱫᱚ ᱦᱟᱜ ᱱᱟᱯᱟᱭ ᱜᱮᱭᱟ ᱱᱚᱛᱮ ᱫᱚ ᱦᱟᱜ ᱦᱚᱜᱼᱚᱭ ᱛᱮᱦᱮᱧ ᱥᱮᱛᱟᱜ ᱦᱚᱸ ᱱᱟᱜ ᱚᱱᱠᱟ ᱫᱟᱜ ᱠᱮᱜᱟᱭ᱾ ᱟᱫᱚ ᱱᱚᱜᱼᱚᱭ ᱱᱟᱜ ᱛᱮᱦᱮᱧ ᱛᱮᱦᱮᱧ ᱫᱚ ᱵᱟᱝ ᱱᱚᱜᱼᱚᱭ ᱯᱨᱟ ᱱᱤᱛᱚᱜ ᱱᱟᱸᱜ ᱩᱸ ᱛᱟᱨᱟᱥᱤᱧ ᱥᱮ ᱟᱹᱩᱵ ᱵᱮᱲᱟ ᱱᱤᱛᱚᱜ ᱱᱟ ᱵᱚᱱᱫᱚᱼᱟ ᱟᱥᱩᱲ ᱧᱚᱜᱟᱭ᱾ ᱯᱷᱟᱨᱪᱟ ᱯᱷᱟᱨᱪᱤ ᱜᱮ ᱵᱩᱡᱷᱟᱹᱜ ᱠᱟᱱᱟ ᱱᱤᱛᱳᱜ ᱫᱚ᱾
ᱟᱞᱮᱥᱮᱫ ᱢᱟᱛᱚ ᱩᱸ ᱥᱮᱨᱚᱠᱚᱢ ᱜᱮ ᱵᱟᱭ ᱫᱟᱜ ᱡᱟᱹᱲᱤᱭᱮᱫᱟ ᱟᱨ ᱪᱟᱨᱟ ᱠᱚ ᱦᱚᱸ ᱦᱮᱜ ᱞᱮ ᱜᱤᱲᱤᱭᱫᱟ, ᱢᱤᱫ ᱵᱟᱨ ᱠᱚᱫᱚ ᱠᱚ ᱨᱚᱦᱚᱭᱫᱟ ᱵᱟᱹᱭᱦᱟᱹᱲ ᱠᱚᱥᱮᱫ ᱟᱨ ᱱᱚᱝᱠᱟ ᱫᱟᱜ ᱡᱟᱹᱲᱤ ᱞᱮᱠᱷᱟ ᱟᱞᱮ ᱥᱮᱫ ᱫᱚ ᱵᱟᱝ ᱫᱟᱜᱚᱜ ᱜᱮᱭᱟ᱾
ᱦᱮᱸ ᱦᱚᱞᱮᱜ ᱛᱟᱦᱚᱞᱮ ᱜᱚᱢᱠᱮ ᱟᱯᱮ ᱚᱱᱛᱮ ᱫᱚ ᱱᱟᱜ ᱠᱟᱹᱡ ᱛᱟᱭᱚᱢ ᱧᱚᱜ ᱜᱮᱭᱟ ᱯᱮ ᱵᱟᱝ?
ᱦᱮᱸ ᱠᱟᱹᱴᱤᱡ ᱴᱟᱱ ᱜᱮᱭᱟᱞᱮ ᱜᱚᱢᱠᱮ ᱾
ᱴᱷᱤᱠ ᱴᱷᱤᱠ ᱱᱤᱛᱚᱜ ᱢᱟᱱᱮ ᱱᱚᱜᱼᱚᱭ ᱱᱟᱦᱟᱸᱜ ᱜᱤᱰᱤ ᱵᱟᱲᱟᱭᱮᱫ ᱜᱮᱭᱟ ᱯᱮ ᱦᱩᱲᱩ ᱠᱚ
ᱦᱮᱸ ᱦᱩᱲᱩ ᱠᱚ ᱜᱤᱰᱤ ᱵᱟᱲᱮᱭᱫ ᱜᱮᱭᱟ ᱟᱞᱮ ᱥᱮᱫ ᱫᱚ ᱛᱟᱭᱱᱚᱢᱛᱮ ᱫᱟᱜ ᱠᱚ ᱞᱟᱜᱟᱜ ᱜᱮᱭᱟ, ᱟᱨ ᱦᱩᱲᱳ ᱥᱟᱶ ᱚᱱᱛᱮ ᱛᱮ ᱜᱚᱢᱠᱮ ᱪᱮᱫ ᱠᱚᱯᱮ ᱪᱟᱥ ᱜᱮᱭᱟ?
ᱦᱮᱸ ᱦᱩᱲᱩ ᱥᱟᱶᱛᱮ ᱦᱟᱸᱜ ᱱᱤᱛ ᱫᱚ ᱦᱟᱸᱜ ᱫᱟᱜ ᱥᱤᱱ ᱠᱟᱱᱟ ᱛᱚ, ᱵᱟᱹᱫᱽ ᱠᱚᱨᱮ ᱦᱟᱸᱜ ᱦᱩᱲᱩ ᱜᱮ ᱨᱚᱦᱚᱭᱚᱜ ᱠᱟᱱᱟ᱾ ᱟᱫᱚ ᱵᱟᱲᱜᱮ ᱠᱚᱨᱮ ᱡᱟᱦᱟ ᱱᱟᱜ ᱟᱱᱟᱡ ᱠᱚ ᱠᱟᱹᱡ ᱨᱚᱦᱚᱭ ᱵᱟᱲᱟ ᱦᱩᱭᱩᱜ ᱠᱟᱱᱟ ᱱᱤᱭᱟᱹ ᱚᱲᱟᱜ ᱨᱮ ᱡᱚᱢ ᱢᱚᱛᱚᱜᱮ ᱦᱟᱸᱜ, ᱟᱨ ᱤᱱᱟᱹ ᱠᱚᱜᱮ
ᱪᱮᱫ ᱟᱱᱟᱡ ᱠᱚᱯᱮ ᱨᱚᱦᱚᱭᱟ ᱜᱚᱝᱠᱮ?
ᱱᱚᱜᱼᱚᱭ ᱱᱚᱭ ᱱᱤᱛᱚᱜ ᱵᱟᱲᱜᱮ ᱠᱚᱨᱮ ᱠᱩᱸᱫᱽᱨᱤ ᱠᱚ ᱡᱷᱟᱹᱞᱤ ᱦᱩᱭᱠᱟᱱᱟ ᱟᱨ ᱮᱸ ᱠᱩᱫᱽᱨᱤ ᱡᱟᱹᱞᱤ ᱜᱮ ᱦᱟᱸᱜ ᱢᱮᱱᱟᱜ ᱠᱟᱜᱼᱟ ᱱᱤᱛᱚᱜ ᱫᱚ ᱦᱟᱸᱜ ᱾ ᱚᱝᱠᱟ ᱚᱱᱟ ᱠᱚᱦᱚᱸ ᱚᱱᱠᱟ ᱵᱟᱹᱲᱛᱤ ᱫᱚ ᱵᱟᱹᱱᱩᱜᱼᱟ ᱚᱲᱟᱜ ᱨᱮ ᱩᱛᱩ ᱡᱚᱢ ᱵᱟᱲᱟ ᱞᱟᱹᱜᱤᱫ ᱢᱟᱹᱨᱤᱪ ᱢᱟᱹᱨᱤᱪ ᱫᱟᱨᱮ ᱠᱚ ᱦᱟᱸᱜ ᱞᱟᱜᱟᱣ ᱦᱩᱭ ᱠᱟᱱᱟ᱾
ᱟᱨ ᱟᱠᱷᱨᱤᱧ ᱠᱚ ᱵᱟᱡᱟᱨ ᱠᱚᱨᱮ ᱟᱠᱷᱨᱤᱧ ᱠᱚ ᱞᱟᱹᱜᱤᱫ ᱫᱚ ᱵᱟᱝ ᱯᱮ ᱪᱟᱥ ᱜᱮᱭᱟ?
ᱦᱮᱸ ᱚᱱᱠᱟ ᱫᱚ ᱦᱟᱸᱜ ᱢᱟᱨᱟᱝ ᱱᱟᱦᱟᱸᱜ ᱵᱟᱞᱮ ᱪᱟᱥ ᱟᱫᱚ ᱟᱛᱩ ᱨᱮ ᱠᱤᱪᱷᱩ ᱢᱮᱱᱟᱜ ᱠᱚᱣᱟ ᱦᱮᱸ ᱩᱱᱠᱩ ᱫᱚ ᱢᱟᱨᱟᱝ ᱢᱟᱨᱟᱝ ᱠᱚ ᱪᱟᱥ ᱜᱮᱭᱟ, ᱩᱱᱠᱩ ᱫᱚ ᱵᱟᱡᱟᱨ ᱠᱚᱨᱮ ᱦᱚᱸᱠᱚ ᱟᱠᱷᱨᱤᱧᱟ ᱦᱟᱴ ᱵᱟᱡᱟᱨ ᱠᱚᱨᱮ ᱦᱚᱸ ᱾
ᱪᱮᱫ ᱠᱚᱠᱚ ᱪᱟᱥ ᱜᱮᱭᱟ ᱩᱱᱠᱩ ᱫᱚ?
ᱦᱩᱸ ᱩᱱᱠᱩ ᱠᱚ ᱪᱟᱥ ᱜᱮᱭᱟ ᱡᱮᱢᱚᱱ ᱡᱮᱞᱮᱠᱟ ᱱᱚᱜᱼᱚᱭ ᱦᱮᱸ ᱵᱷᱩᱰᱤ ᱦᱩᱭᱮᱱ ᱛᱟᱢ ᱴᱟᱢᱟᱴᱳᱩᱨ, ᱠᱟᱞᱞᱟ ᱠᱩᱸᱫᱽᱨᱤ, ᱦᱮᱸ ᱠᱚᱸᱰᱷᱟ ᱛᱚ ᱦᱚᱛᱚᱫ ᱠᱚᱠᱚ ᱡᱷᱟᱹᱞᱤᱭᱟ ᱛᱟᱯᱚᱨᱮ ᱦᱮᱸ ᱤᱱᱠᱟᱹ ᱢᱟᱱᱮ ᱵᱮᱸᱜᱟᱲ ᱠᱚᱦᱚᱸ ᱨᱚᱦᱚᱭ ᱵᱟᱲᱟᱭ ᱜᱮᱭᱟ ᱱᱟᱸᱜ ᱵᱷᱟᱜᱤ ᱜᱮᱠᱚ ᱪᱟᱥᱟ ᱦᱟᱸᱜ᱾
ᱟᱞᱮ ᱥᱮᱫ ᱫᱚ ᱜᱚᱢᱠᱮ ᱢᱟᱱᱮ ᱥᱚᱥᱟ, ᱵᱚᱨᱵᱚᱴᱤ ᱛᱟᱯᱚᱨᱮ ᱵᱮᱸᱜᱟᱲ ᱛᱟᱯᱚᱨᱮ ᱡᱷᱤᱸᱜᱟᱹ ᱠᱩᱸᱫᱽᱨᱤ ᱤᱱᱟᱹ ᱠᱚ ᱡᱷᱚᱛᱚ ᱜᱮᱞᱮ ᱨᱚᱦᱚᱭ ᱠᱟᱜ ᱜᱮᱭᱟ, ᱟᱨ ᱫᱟᱜ ᱠᱚ ᱵᱟᱝ ᱪᱮᱛᱟᱱ ᱥᱮᱫ ᱫᱚ ᱵᱟᱝ ᱧᱟᱢᱚᱜ ᱵᱟᱝ ᱦᱩᱲᱩ ᱨᱚᱦᱚᱭ ᱵᱟᱝ ᱜᱟᱱᱚᱜ ᱜᱮᱭᱟ᱾ ᱛᱟᱦᱚᱞᱮ ᱚᱱᱟ ᱠᱚᱞᱮ ᱨᱚᱦᱚᱭ ᱠᱟᱜ ᱜᱮᱭᱟ᱾ ᱟᱫᱚ ᱦᱩᱭᱩᱜ ᱜᱮᱭᱟ ᱟᱨ ᱚᱱᱟ ᱥᱟᱶ ᱥᱟᱶᱛᱮᱞᱮ ᱟᱠᱷᱨᱤᱧ ᱜᱮᱭᱟ, ᱟᱫᱚ ᱵᱷᱟᱫᱚᱨ ᱵᱚᱸᱜᱟ ᱫᱤᱱ ᱾ ᱫᱚ ᱮᱴᱟᱜ ᱠᱟᱹᱢᱤ ᱢᱟ ᱵᱟᱝ ᱛᱟᱦᱮᱱᱟ ᱥᱮ ᱾
ᱴᱷᱤᱠ ᱴᱷᱤᱠ ᱾
ᱟᱫᱚ ᱚᱱᱟ ᱡᱟᱦᱟᱸ ᱟᱯᱮ ᱢᱟᱹᱨᱤᱪ ᱠᱚᱯᱮ ᱨᱚᱦᱚᱭ ᱠᱟᱜᱼᱟ ᱚᱱᱟ ᱫᱚ ᱚᱱᱮ ᱵᱟᱲᱜᱮ ᱤᱭᱟᱹ ᱨᱮᱜᱮ ᱦᱳᱭ ᱚᱱᱮ ᱚᱲᱟᱜ ᱥᱩᱨ ᱠᱚ ᱨᱮᱜᱮ ᱚᱱᱟ ᱫᱚ᱾
ᱦᱮᱸ ᱡᱚᱢ ᱢᱚᱛᱚ ᱜᱮ ᱚᱱᱠᱟ ᱫᱚ ᱵᱟᱝᱼᱟ ᱢᱤᱫᱴᱟᱝ ᱵᱟᱨᱭᱟ ᱚᱱᱟᱜᱮ ᱫᱟᱠᱟ ᱡᱚᱢ ᱡᱚᱠᱷᱚᱡ ᱦᱮᱸ ᱟᱹᱜᱩ ᱜᱚᱫᱠᱮ ᱟᱢ ᱡᱚᱢ ᱵᱟᱲᱟ ᱠᱮᱟᱢ ᱚᱱᱮ ᱚᱱᱠᱟ ᱥᱤᱥᱴᱮᱢ, ᱟᱱᱮ
ᱱᱚᱝᱠᱟ ᱟᱱᱮᱡ ᱫᱷᱟᱱᱮᱡ ᱫᱚ ᱦᱟᱸᱜ ᱵᱟᱞᱮ ᱪᱟᱥ ᱟᱠᱟᱫᱼᱟ, ᱡᱮᱚᱱ ᱟᱠᱷᱨᱤᱧ ᱦᱩᱭᱩᱜᱼᱟ ᱵᱟᱡᱟᱨ ᱨᱮ ᱚᱱᱠᱟ ᱫᱚ ᱵᱟᱝ ᱠᱟᱱᱟ᱾
ᱠᱟᱹᱴᱤᱡᱟᱜ ᱢᱟᱹᱨᱤᱪ ᱥᱮ ᱢᱟᱨᱟᱝ ᱢᱟᱨᱟᱝ ᱢᱟᱹᱨᱤᱪ?
ᱦᱮᱸ ᱠᱟᱴᱤᱡ ᱢᱟᱹᱨᱤᱪ ᱦᱟᱸᱜ ᱾
ᱚᱱᱟ ᱠᱩᱸᱫᱽᱨᱤ ᱥᱟ ᱦᱮᱸ ᱦᱮᱸ ᱠᱩᱸᱫᱽᱨᱤ ᱥᱟᱛᱮ ᱡᱩᱫᱤ ᱵᱟᱨᱭᱟ ᱜᱟᱱ ᱵᱮᱸᱜᱟᱲ ᱫᱟᱨᱮ ᱯᱮ ᱨᱚᱦᱚᱭ ᱟᱠᱟᱜ ᱜᱮᱭᱟ ᱾ ᱚᱱᱟ ᱥᱚᱛᱮ ᱜᱮᱯᱮ ᱨᱚᱦᱚᱭᱟ ᱚᱱᱟ ᱠᱚᱦᱚᱸ ᱜᱟᱱ ᱠᱚᱜ ᱜᱮᱭᱟ᱾
ᱦᱮᱸ ᱟᱫᱚᱢ ᱢᱚᱱᱮ ᱵᱟᱲᱟ ᱦᱩᱭᱩᱜ ᱠᱟᱱᱟ ᱚᱱᱠᱟ ᱨᱚᱦᱚᱭ ᱦᱩᱭᱩᱜᱼᱟ ᱵᱟᱨᱭᱟ ᱜᱟᱱ ᱵᱮᱸᱜᱟᱲ ᱫᱟᱨᱮ ᱠᱚ ᱮᱱᱟᱠᱷᱟᱱ ᱫᱚ ᱦᱟᱸᱜ ᱢᱟᱱᱮ ᱩᱛᱩ ᱵᱟᱲᱟ ᱠᱚᱦᱚᱸ ᱢᱟᱱᱮ ᱵᱷᱟᱹᱜᱤ ᱜᱟᱱᱚᱜᱼᱟ ᱾
ᱦᱮᱸ ᱡᱟᱦᱟᱱᱟᱜ ᱢᱮᱥᱟ ᱠᱚ ᱟᱹᱞᱩ ᱢᱮᱥᱟ ᱠᱚ, ᱟᱯᱮᱥᱮᱡ ᱥᱩᱠᱨᱤ ᱠᱚᱯᱮ ᱪᱟᱥ ᱠᱚᱜᱮᱭᱟ?
ᱥᱩᱠᱨᱤ ᱫᱚᱦᱟᱸᱜ ᱚᱱᱠᱟ ᱵᱟᱠᱚ ᱪᱟᱥ ᱵᱟᱲᱟᱭᱮᱜ ᱠᱚᱣᱟ ᱮᱸ ᱚᱲᱟᱜ ᱠᱚᱨᱮ ᱜᱮᱸᱦᱟᱜ ᱢᱤᱫᱴᱟᱝ ᱵᱟᱨᱭᱟ ᱠᱚ ᱫᱚᱦᱚᱭᱮᱜ ᱠᱚᱣᱟ ᱾
ᱟᱞᱮ ᱥᱮᱡ ᱫᱚ ᱜᱚᱝᱠᱮ ᱫᱚᱢᱮᱜᱮ ᱥᱩᱠᱨᱤ ᱠᱮ ᱪᱟᱥ ᱠᱚᱣᱟ ᱢᱟᱱᱮ ᱟᱞᱮ ᱵᱟᱫᱽ ᱛᱚ ᱡᱚᱛᱚ ᱚᱲᱟᱜ ᱨᱮ ᱢᱤᱫᱴᱟᱝ ᱵᱟᱨᱭᱟ ᱠᱟᱛᱮᱜ ᱠᱚ ᱦᱮᱱᱟᱜ ᱠᱚᱜᱮ ᱫᱚᱢᱮ ᱫᱚᱢᱮ ᱥᱩᱠᱨᱤ ᱾ ᱵᱟᱲᱜᱮ ᱠᱚᱨᱮ ᱡᱷᱟᱴᱟ ᱠᱚᱨᱮ ᱡᱟᱦᱟᱱᱟᱜ ᱵᱟᱝ ᱨᱚᱦᱚᱭ ᱜᱟᱱᱚᱜ ᱜᱮᱭᱟ ᱡᱚᱢᱟᱠᱚ ᱾
ᱵᱟᱲᱜᱮ ᱠᱚᱨᱮ ᱚᱱᱮ ᱚᱱᱠᱟ ᱪᱮᱫ ᱦᱚ ᱵᱟᱝ ᱨᱚᱦᱚᱭ ᱵᱟᱲᱟ ᱦᱩᱭ ᱠᱟᱱᱟ ᱾
ᱢᱟᱱᱮ ᱵᱟᱲᱜᱮ ᱨᱚᱦᱚᱭ ᱨᱚᱦᱚᱭ ᱞᱮᱠᱷᱟᱱ ᱟᱨ ᱚᱱᱟ ᱠᱚ ᱮᱴᱮᱫ ᱠᱟᱛᱮ ᱦᱚᱸ ᱟᱫᱚ ᱵᱟᱝᱠᱚ ᱟᱴᱚᱠᱚᱜ ᱜᱮᱭᱟ ᱡᱚᱢ ᱤᱫᱤᱭᱟᱠᱚ ᱾ ᱟᱫᱚ ᱚᱱᱟᱛᱮ ᱵᱮᱡᱟᱨ ᱠᱚᱛᱮ ᱵᱟᱝ ᱨᱚᱦᱚᱭ ᱦᱩᱭᱩᱜ ᱜᱮᱭᱟ ᱚᱸᱥ ᱚᱱᱟ ᱫᱚ ᱡᱚᱢ ᱪᱟᱵᱟ ᱞᱮᱠᱷᱟᱱ ᱠᱚ ᱵᱮᱠᱟᱨᱚᱜ ᱠᱟᱱᱟ ᱠᱚᱥᱴᱚ ᱜᱮ᱾
ᱴᱷᱤᱠ ᱴᱷᱤᱠ ᱾ ᱟᱸᱦᱼᱦᱟᱸ ᱢᱩᱱᱜᱟᱹ ᱫᱟᱨᱮ ᱠᱚᱦᱟᱸᱜ ᱢᱮᱱᱟᱜᱼᱟ ᱾
ᱢᱩᱱᱜᱟᱹ ᱫᱟᱨᱮ ᱠᱚ ᱢᱮᱱᱟᱜ ᱜᱮ ᱛᱤᱱᱟᱹᱜ ᱜᱟᱱ ᱢᱮᱱᱟᱜ ᱛᱟᱯᱮᱭᱟ?
ᱦᱮᱸ ᱦᱮᱸ ᱢᱮᱱᱟᱜ ᱜᱮᱭᱟ ᱵᱟᱨᱭᱟ ᱜᱟᱱ ᱾
ᱟ ᱢᱩᱱᱜᱟᱹ ᱫᱟᱨᱮ ᱫᱚ ᱛᱟᱦᱮᱱ ᱫᱚ ᱵᱷᱟᱜᱤ ᱜᱮᱭᱟ, ᱚᱱᱟ ᱡᱚ ᱛᱮᱫᱚ ᱟᱹᱠᱷᱨᱤᱧ ᱜᱟᱱᱚᱜᱼᱟ ᱫᱟᱢ ᱛᱮᱠᱚ ᱦᱟᱛᱟᱣ ᱜᱮᱭᱟ, ᱟᱨ ᱚᱱᱟᱛᱮ ᱵᱤᱥ ᱾ ᱛᱤ ᱫᱚ ᱢᱟᱱᱮ ᱫᱟᱨᱮ ᱫᱚ ᱵᱟᱭ ᱠᱷᱚᱛᱤ ᱜᱮᱭᱟ ᱡᱮ ᱰᱟᱹᱨ ᱠᱚ ᱨᱟᱹᱯᱩᱫᱚᱜᱼᱟ ᱚᱲᱟᱜ ᱥᱮᱫ ᱚᱱᱮ ᱦᱚᱨᱚᱵᱚᱨᱚ ᱚᱱᱠᱟ ᱫᱚ ᱵᱟᱝ ᱦᱩᱭᱩᱜ ᱜᱮᱭᱟ ᱛᱚ ᱾
ᱦᱩᱸ ᱦᱩᱸ ᱴᱷᱤᱠ ᱴᱷᱤᱠ ᱾ ᱦᱚᱸᱜᱼᱚ ᱱᱟ ᱠᱚ ᱢᱮᱱᱟᱜ ᱠᱟᱜ ᱚᱱᱟ ᱠᱷᱟᱱ ᱫᱚ ᱡᱚᱛᱚᱱᱟᱜ ᱜᱮ ᱡᱚᱢ ᱜᱟᱱᱚᱜᱼᱟ ᱾ ᱛᱚ ᱟᱲᱟᱜ ᱠᱷᱚᱱ ᱦᱮᱸ ᱟᱲᱟᱜ ᱠᱷᱚᱱᱟᱜ ᱡᱚ ᱠᱷᱚᱱᱟᱜ ᱵᱟᱦᱟ᱾
ᱟᱨ ᱦᱩᱲᱩ ᱯᱚᱨᱮ ᱪᱤᱫ ᱠᱚᱯᱮ ᱪᱟᱥᱟ?
ᱦᱮᱸ ᱦᱩᱲᱩ ᱠᱚᱨᱮ ᱫᱚᱦᱟᱸᱜ ᱚᱱᱠᱟ ᱪᱮᱫ ᱦᱚᱸ ᱪᱟᱥ ᱫᱚᱱᱟᱜ ᱵᱟᱝ ᱦᱩᱭᱩᱜᱼᱟ ᱾ ᱚᱱᱟ ᱛᱮ ᱫᱷᱟᱵᱤᱡ ᱤᱭᱟᱹ ᱧᱚᱜ ᱜᱮᱭᱟ ᱥᱮ ᱢᱟᱱᱮ ᱫᱟᱜ ᱠᱚᱨᱮᱱᱟᱜ ᱚᱱᱠᱟ ᱵᱮᱵᱚᱥᱛᱷᱟ ᱵᱟᱹᱱᱩᱜ
ᱚ ᱢᱤᱱᱤ ᱠᱚ ᱵᱟᱹᱱᱩᱜᱼᱟ?
ᱦᱮᱸ ᱵᱟᱹᱱᱩᱜ ᱠᱟᱜ ᱚᱱᱠᱟᱱᱟᱜ ᱫᱚ ᱾
ᱛᱟᱦᱞᱮ ᱧᱩ ᱫᱟᱜ ᱪᱮᱫ ᱠᱚᱯᱮ ᱧᱩᱭᱟ ᱚᱠᱟᱥᱮᱫ ᱨᱮᱱᱟᱜ ᱫᱟᱜ ᱛᱮ?
ᱦᱮᱸ ᱧᱩ ᱫᱚ ᱦᱟᱸᱜ ᱱᱟ ᱥᱚᱨᱠᱟᱨ ᱠᱷᱚᱱᱟᱜ ᱠᱚ ᱵᱮᱱᱟᱣ ᱣᱟᱠᱟᱜᱼᱟ ᱦᱩᱱᱟᱹ ᱠᱚᱞ ᱠᱚ ᱾ ᱛᱚ ᱚᱱᱟ ᱜᱮ ᱚᱲᱟᱜ ᱚᱲᱟᱜ ᱦᱮᱸ ᱴᱮᱯ ᱠᱚ ᱵᱟᱹᱭᱥᱟᱹᱣ ᱠᱟᱫᱟ ᱱᱟᱦᱟᱸᱜ᱾ ᱚᱸᱻᱴ ᱴᱮᱯ ᱜᱮ ᱟᱫᱚ ᱦᱮᱸ ᱚᱝᱠᱟ ᱯᱟᱨᱥᱚᱱᱟᱞ ᱫᱚᱦᱟᱸᱜ ᱵᱟᱱᱩᱜ ᱟᱱᱟ᱾
ᱵᱟᱝ ᱥᱚᱨᱠᱟᱨ ᱠᱷᱚᱱ ᱜᱮ ᱡᱟᱦᱟᱸ ᱠᱚ ᱵᱮᱱᱟᱣ ᱟᱠᱟᱫᱟ᱾
ᱦᱮᱸ ᱥᱚᱨᱡᱟᱨ ᱠᱷᱚᱱᱟᱜ ᱫᱚᱦᱟᱸᱜ ᱱᱚᱣᱟ ᱧᱩ ᱫᱟᱜ ᱞᱟᱹᱜᱤᱫ ᱜᱮᱠᱚ ᱵᱮᱱᱟᱣ ᱣᱟᱠᱟᱜ-ᱟ ᱱᱟᱦᱟᱜ ᱚᱱᱠᱟ ᱪᱟᱥᱼᱵᱟᱥ ᱞᱟᱹᱜᱤᱫ ᱫᱚᱦᱟᱸᱜ ᱵᱟᱠᱚ ᱵᱮᱱᱟᱣ ᱠᱟ
ᱟᱞᱮ ᱥᱮᱡ ᱢᱟᱛᱚᱼᱼ ᱠᱚᱞ ᱫᱚ ᱵᱟᱹᱱᱩᱜ-ᱟ ᱡᱚᱛᱚ ᱥᱟᱵᱽᱢᱟᱨᱥᱟᱞ ᱠᱟᱨᱮᱱᱴ ᱠᱚ ᱡᱩᱫᱤ ᱵᱟᱝ ᱛᱟᱦᱮᱱᱟ ᱫᱟᱜ ᱧᱩ ᱟᱨᱚ ᱫᱚᱢᱮ ᱟᱱᱟᱴᱚᱜ-ᱟ᱾
ᱟᱪᱪᱷᱟ ᱪᱷᱟ ᱢᱟᱱᱮ ᱚᱱᱠᱟ ᱠᱩᱸᱧ ᱠᱚᱫᱚ ᱦᱟᱸᱜ ᱵᱟᱹᱱᱩᱜ ᱟᱱᱟ᱾
ᱵᱟᱝ ᱠᱩᱧ ᱵᱟᱹᱱᱩᱜ-ᱟ ᱟᱨ ᱠᱚᱞ ᱦᱚᱸ ᱵᱟᱹᱱᱩᱜ-ᱟ᱾
ᱦᱮᱸ᱾
ᱠᱚᱞ ᱞᱟᱦᱟ ᱛᱮ ᱛᱟᱦᱮᱸ ᱠᱟᱱ ᱜᱮᱭᱟ ᱚᱱᱟ ᱠᱚ ᱵᱟᱹᱲᱤᱡ ᱠᱟᱱᱟ ᱟᱫᱚ ᱥᱟᱵᱽᱢᱟᱨᱥᱟᱞ ᱜᱮ ᱫᱟᱜ ᱧᱟᱢᱚᱜᱼᱼ ᱠᱟᱱ ᱚᱠᱚᱭ ᱦᱚᱸ ᱵᱟᱝ ᱠᱚ ᱞᱟᱹᱭ ᱫᱟ ᱠᱚᱞ ᱵᱚᱱ ᱵᱮᱵᱚᱦᱟᱨᱟ ᱵᱟᱝ ᱠᱚ ᱥᱟᱨᱟᱣ ᱫᱟ᱾
ᱠᱷᱟᱰᱤᱜ ‌ᱢᱟᱰᱮᱜ ᱟᱯᱮ ᱚᱱᱛᱮ ᱫᱚᱦᱟᱸᱜ ᱠᱩᱭ ᱠᱚᱫᱚ ᱚᱱᱠᱟ ᱛᱟᱦᱞᱮ ᱵᱟᱹᱱᱩᱜ-ᱟᱱᱟ ᱵᱟ?
ᱩᱸ ᱵᱟᱝ ᱞᱟᱦᱟ ᱛᱮ ᱛᱟᱦᱮᱸ ᱠᱟᱱᱟ ᱥᱟᱵᱽᱢᱟᱨᱥᱟᱞ ᱦᱮᱡ ᱠᱟᱛᱮᱜ ᱪᱟᱵᱟ ᱟᱠᱟᱱᱟ᱾ ᱟᱯᱮ ᱥᱮᱜ ᱦᱟᱱᱮ ᱪᱟᱥ ᱞᱟᱜᱤᱫ ᱦᱟᱱᱮ ᱤᱱᱫᱽᱨᱟ ᱞᱮᱠᱟ ᱠᱷᱟᱨᱟᱝ ᱠᱚ ᱛᱟᱦᱮᱱ ᱜᱮᱭᱟ?
ᱪᱮᱜ ᱞᱮᱠᱟ ᱜᱚᱝᱠᱮ ᱫᱚᱦᱲᱟ‌ ᱞᱟᱹᱭ ᱢᱮ?
ᱦᱚᱸ ᱟᱯᱮ ᱥᱮᱜ ᱪᱟᱥ ᱞᱟᱹᱜᱤᱫ ᱡᱟᱦᱟᱸ ᱰᱟᱰᱤ ᱞᱮᱠᱟ ᱱᱟᱜ ᱠᱚ ᱛᱟᱲᱟᱣ ᱜᱮᱭᱟ?
ᱦᱮᱸ ᱰᱟᱰᱤ ᱚᱱᱠᱟ ᱵᱟᱞᱤᱧ ᱵᱩᱡᱷᱟᱹᱣ ᱞᱮᱜᱼᱟ ‌ᱜᱚᱝᱠᱮ!
ᱢᱟᱱᱮ ᱟᱹᱰᱤ ᱢᱟᱨᱟᱝ ᱠᱚ ᱠᱷᱟᱨᱟᱝ ᱠᱚ ᱞᱟ ᱠᱟᱫᱟ᱾ ᱟᱫᱚ ᱚᱸᱰᱮ ᱠᱷᱚᱱ ᱫᱟᱜ ᱥᱮᱴᱤᱧᱚᱜᱼᱟ ᱟᱫᱚ ᱚᱸᱰᱮ ᱠᱷᱚᱱ ᱢᱮᱥᱤᱱ ᱛᱮ ᱠᱚᱛᱮ ᱠᱚ ᱨᱟᱠᱟᱵᱟ᱾
ᱱᱚᱜᱼᱚᱝᱠᱟ ᱟᱞᱮ ᱱᱚᱛᱮ ᱦᱳᱭᱳᱜ ᱠᱟᱱᱟ ᱢᱟᱱᱮ ᱟᱰᱤ ᱜᱷᱩᱴᱩ ᱫᱤᱥᱚᱢ ᱠᱟᱱᱟ ᱟᱫᱚ ᱦᱟᱸᱜ ᱚᱝᱠᱟ ᱫᱟᱜ ᱠᱚᱦᱚᱸ ᱢᱟᱱᱮ‌ ᱞᱟᱹ ᱛᱟᱨ ᱨᱮ ᱛᱟᱦᱮᱸ ᱞᱟᱛᱟᱨ ᱨᱮ ᱛᱟᱦᱮᱱᱟ᱾ ᱢᱟᱱᱮ ᱚᱝᱠᱟ ᱞᱟ ᱠᱟᱛᱷᱟ ᱢᱟ ᱟᱹᱰᱤ ᱜᱟᱹᱛᱷᱤᱨ ᱞᱟᱜ ᱦᱩᱭᱩᱜ ᱛᱟᱹᱵᱤᱱᱟ ᱚᱱᱟ ᱠᱩᱸᱧ ᱞᱮᱵᱮ ᱞᱟ ᱦᱩᱭᱩᱜᱼᱟ ᱾ ᱛᱚᱵᱮ ᱱᱚᱝᱠᱟ ᱫᱟᱜ ᱠᱚᱵᱤᱱ ᱧᱟᱢᱟ ᱵᱟᱝᱠᱷᱟᱱ ᱚᱝᱠᱟ ᱥᱩᱨ ᱠᱚᱨᱮ ᱱᱟᱜ ᱵᱟᱝ ᱧᱟᱢᱚᱜ ᱠᱟᱱᱟ᱾
ᱟᱫᱚᱢ ᱫᱟᱜ ᱫᱤᱱ ᱜᱮ ᱦᱟᱸᱜ ᱫᱟᱜ ᱛᱮ ᱪᱟᱥ ᱠᱚ ᱦᱩᱭᱩᱜ ᱠᱟᱱᱟ ᱵᱟᱝᱠᱷᱟᱱ ᱱᱟᱜ ᱢᱟ ᱥᱤᱛᱩᱝ ᱫᱤᱱ ᱫᱚ ᱦᱟᱸᱜ ᱡᱟᱦᱟᱸᱭ ᱠᱚᱣᱟᱜ ᱜᱮ ᱩᱝᱠᱩ ᱥᱟᱵᱽᱢᱟᱨᱥᱟᱞ ᱠᱚ ᱢᱮᱱᱟᱜ ᱛᱟᱠᱚᱣᱟ ᱩᱝᱠᱩ ᱜᱮᱠᱚ ᱪᱟᱥ ᱵᱟᱲᱟᱭᱟ ᱟᱨ ᱵᱟᱫᱽ ᱵᱟᱹᱠᱤ ᱫᱚ ᱦᱟᱸᱜ ᱵᱟᱝ ᱠᱚ ᱪᱟᱥ ᱮᱫᱟ᱾
ᱚᱸᱫ ᱛᱮ ᱵᱤᱨ ᱠᱚ ᱢᱮᱱᱟᱜ ᱜᱮᱭᱟ?
ᱪᱮᱜ ᱞᱮᱠᱟ?
ᱵᱤᱨ ᱠᱚ ᱢᱮᱱᱟᱜ ᱜᱮᱭᱟ?
ᱦᱮᱸ ᱦᱮᱸ ᱵᱤᱨ ᱠᱚᱫᱚ ᱢᱮᱱᱟᱜ ᱜᱮᱭᱟ ᱜᱚᱝᱠᱮ᱾
ᱢᱟᱨᱟᱝ ᱢᱟᱨᱟᱝ ᱜᱮ᱾ ᱦᱟᱹᱛᱤ ᱠᱚᱠᱚ ᱛᱟᱦᱮᱱ ᱜᱮᱭᱟ, ᱦᱟᱹᱛᱤ ᱠᱚᱠᱚ ᱛᱟᱦᱮᱱ ᱜᱮᱭᱟ?
ᱦᱟᱛᱤ ᱠᱚᱫᱚ ᱱᱟᱦᱟᱸᱜ ᱚᱱᱟ ᱵᱤᱨ ᱫᱚ ᱚᱝᱠᱟ ᱵᱟᱥᱚ ᱦᱟᱸᱜ ᱵᱟᱠᱚ ᱛᱟᱦᱮᱱᱟ, ᱟᱫᱚ ᱡᱟᱦᱟᱸ ᱛᱤᱥ ᱠᱚᱨᱮ ᱠᱚ ᱦᱮᱡ ᱵᱟᱲᱟᱜᱼᱟ ᱾ ᱦᱮᱡ ᱞᱮᱝᱠᱷᱟᱱ ᱠᱚ ᱛᱟᱦᱮᱱ ᱜᱮᱭᱟ ᱠᱚ ᱢᱤᱫ ᱥᱚᱯᱛᱟᱦ ᱟᱨ ᱢᱤᱫ ᱪᱟᱸᱫᱚ ᱜᱟᱱ ᱠᱚ ᱛᱟᱦᱮᱱᱟ ᱾
ᱟᱞᱮ ᱥᱮᱫ ᱢᱟᱛᱚ ᱢᱮᱱᱟᱜ ᱠᱚ ᱜᱮᱭᱟ ᱵᱤᱨ ᱦᱚᱸ ᱢᱮᱱᱟᱜ ᱜᱮᱭᱟ ᱾ ᱟᱨ ᱦᱚᱞᱟ ᱢᱟᱫᱷᱨᱮ ᱜᱮ ᱢᱤᱫᱴᱟᱝ ᱦᱟᱹᱛᱤ‌ ᱛᱷᱚ ᱦᱚᱲ ᱠᱚ ᱜᱚᱡ ᱠᱤᱫᱤ ᱜᱮᱭᱟ ᱾ ᱟᱨ ᱱᱤᱛᱚᱜ ᱫᱤᱱ ᱫᱚᱢᱮ ᱠᱚ ᱦᱤᱡᱩᱜ ᱜᱮᱭᱟ ᱫᱚᱞ ᱠᱚ ᱦᱤᱡᱩᱜ ᱜᱮᱭᱟ᱾ ᱟᱨ ᱞᱟᱜᱟ ᱠᱚ ᱜᱮᱭᱟ ᱠᱚ ᱦᱩᱲᱩ ᱠᱚ ᱫᱚᱢᱮ ᱠᱚ ᱡᱚᱢᱟ᱾
ᱴᱷᱤᱠ ᱴᱷᱤᱠ᱾ ᱟᱫᱚ ᱱᱟᱦᱟᱜ ᱱᱚᱜᱼᱚᱭ ᱟᱞᱮ ᱥᱮᱜ ᱫᱚ ᱱᱚᱜᱼᱱᱚᱝᱠᱟ ᱫᱚ ᱦᱟᱛᱤ ᱫᱚ ᱦᱮᱡ ᱫᱚ ᱠᱚ ᱦᱟᱹᱡᱩᱜᱼᱟ ᱟᱨ ᱱᱚᱜᱼᱚᱭ ᱦᱟᱸᱜ ᱦᱩᱲᱩ ᱠᱚ ᱨᱚᱦᱚᱭ ᱞᱮᱝᱠᱷᱟᱱ ᱯᱩᱨᱟᱹᱣ ᱞᱮᱠᱷᱟᱱ ᱠᱚ ᱦᱟᱡᱩᱜᱼᱟ ᱤᱱᱟᱹ ᱴᱟᱭᱤᱢ ᱨᱮ᱾ ᱟᱨ ᱱᱟᱦᱟᱜ ᱱᱚᱜᱼᱚᱭ ᱦᱩᱲᱩ ᱠᱚ ᱡᱚᱠᱷᱚᱱ ᱵᱤᱞᱤ ᱜᱚᱫᱚᱜᱼᱟ ᱱᱟᱝ ᱩᱱ ᱡᱚᱠᱷᱚᱡ ᱠᱚ ᱦᱤᱡᱩᱜ ᱜᱮᱭᱟ ᱱᱟ ᱦᱮᱡ ᱵᱟᱲᱟᱜ ᱜᱮᱭᱟ ᱠᱚ ᱦᱮᱡ ᱫᱚ᱾
ᱟᱨ ᱢᱮᱨᱚᱢ ᱰᱟᱹᱝᱨᱤ ᱠᱚᱯᱮ ᱪᱟᱥ ᱠᱚ ᱜᱮᱭᱟ?
ᱮᱸ ᱚᱝᱠᱟ ᱱᱟᱦᱟᱜ ᱢᱮᱨᱚᱢ ᱰᱟᱹᱝᱨᱤ ᱫᱚ ᱡᱮ ᱢᱟᱨᱟᱝ ᱢᱟᱨᱟᱝ ᱯᱷᱟᱨᱟᱢ ᱠᱚᱨᱮ ᱚᱝᱠᱟ‌ ᱫᱚᱦᱟᱸᱜ ᱪᱟᱥ ᱫᱚ ᱱᱟᱦᱟᱜ ᱵᱟᱝᱟ ᱛᱚ ᱟ ᱛᱳ ᱚᱲᱟᱜ ᱠᱚᱨᱮ ᱜᱮ ᱠᱚ ᱫᱚᱦᱚ ᱠᱟᱜᱼᱟ ᱱᱟᱦᱟᱜ ᱦᱮ ᱠᱚᱢ ᱵᱤᱥᱤ ᱢᱤᱫᱴᱟᱝ ᱵᱟᱨᱭᱟ ᱚᱱᱮ ᱚᱝᱠᱟ᱾
ᱦᱳᱭ ᱚᱱᱠᱟ ᱜᱮ ᱯᱷᱟᱨᱟᱢ ᱢᱟᱨᱟᱢ ᱛᱚ ᱱᱚᱣᱟ ᱠᱚᱨᱮ ᱫᱚ ᱠᱷᱩᱵ ᱴᱟ ᱵᱟᱹᱱᱩᱜᱼᱟ, ᱟᱞᱮ ᱥᱮᱜ ᱦᱚᱸ ᱯᱷᱟᱨᱟᱢ ᱫᱚ ᱵᱟᱹᱱᱩᱜᱼᱟ ᱠᱟᱜ᱾ ᱠᱚᱨᱮ ᱜᱮ ᱡᱟᱦᱟᱸᱭ ᱠᱚ ᱜᱩᱯᱤ ᱵᱟᱲᱟ ᱠᱚᱣᱟ ᱰᱟᱝᱨᱤ ᱠᱚ ᱢᱮᱨᱚᱢ ᱠᱚ ᱤᱱᱠᱟᱹ ᱜᱮ᱾
ᱴᱷᱤᱠ ᱴᱷᱤᱠ ᱚᱱᱮ ᱚᱱᱠᱟ ᱜᱮ ᱦᱟᱸᱜ ᱫᱚᱦᱚ ᱵᱟᱲᱟ ᱦᱩᱭ ᱠᱟᱱᱟ ᱱᱟᱜ ᱪᱟᱥ ᱟᱫᱚ ᱦᱟᱸᱜ ᱵᱟᱝ ᱪᱟᱥ ᱦᱩᱭ ᱠᱟᱱᱟ ᱾
ᱚᱱᱟ ᱥᱤᱭᱳᱜ ᱞᱟᱹᱜᱤᱫ ᱰᱟᱹᱝᱨᱤ ᱠᱚ ᱵᱟᱹᱱᱩᱜ ᱠᱚᱛᱟᱯᱮᱭᱟ?
ᱦᱮᱸ ᱢᱟᱱᱮ ᱟᱛᱩ ᱚᱲᱟᱜ ᱠᱚᱨᱮ ᱦᱟᱜ ᱢᱮᱱᱟᱜ ᱠᱚ ᱜᱮᱭᱟ ᱢᱤᱫᱴᱟᱝ ᱢᱤᱫᱦᱚᱲ ᱵᱟᱨ ᱦᱚᱲ ᱨᱮᱱ ᱫᱚ ᱦᱟᱸᱜ᱾ ᱟᱫᱚ ᱱᱚᱝᱠᱟ ᱡᱮ ᱟᱞᱮᱨᱮᱱ ᱫᱚ ᱦᱟᱸᱜ ᱱᱚᱝᱠᱟ ᱵᱟᱹᱱᱩᱜ ᱠᱚᱣᱟ ᱡᱮ ᱥᱤᱭᱳᱜ ᱞᱟᱹᱜᱤᱫ ᱰᱟᱝᱨᱟ ᱠᱚᱦᱚᱸ ᱾
ᱪᱮᱫ ᱠᱚᱛᱮᱯᱮ ᱪᱟᱥ ᱜᱮᱭᱟ ᱛᱟᱦᱚᱞᱮ?
ᱟᱫᱚ ᱱᱚᱛᱮ ᱫᱚ ᱦᱟᱸᱜ ᱱᱤᱛᱚᱜ ᱱᱚᱜᱼᱚᱭ ᱥᱤ ᱠᱷᱚᱱ ᱫᱚ ᱯᱟᱣᱟᱨ ᱴᱤᱞᱟᱨ ᱛᱮᱦᱟᱸᱜ ᱞᱚᱥᱚᱫ ᱦᱩᱭᱩᱜ ᱠᱟᱱᱟ ᱯᱟᱣᱟᱨ ᱴᱤᱞᱟᱨ ᱵᱟᱝᱠᱷᱟᱱ ᱫᱚ ᱱᱚᱜᱼᱚᱭ ᱴᱟᱠᱴᱟᱨ ᱜᱟᱹᱰᱤ ᱠᱚᱛᱮ ᱦᱮᱸ ᱱᱚᱣᱟ ᱠᱚᱛᱮ ᱞᱮ ᱥᱤ ᱵᱟᱲᱟᱭ ᱫᱟ ᱾ ᱜᱚᱝᱠᱮ ᱟᱯᱮ ᱚᱱᱛᱮ ᱫᱚ?
ᱟᱞᱮ ᱱᱚᱛᱮ ᱫᱚ ᱱᱟᱦᱮᱞ ᱠᱚᱛᱮ ᱦᱚᱸ ᱫᱚ ᱠᱚᱢ, ᱠᱤᱱᱛᱩ ᱴᱟᱠᱴᱟᱨ ᱠᱚᱛᱮᱜᱮ ᱵᱮᱥᱤ ᱪᱟᱹᱞᱩ ᱦᱮᱱᱟᱜᱼᱟ, ᱠᱚᱢ ᱦᱚᱲᱟᱜ ᱜᱮ ᱱᱟᱦᱮᱞ ᱡᱟᱦᱟᱸᱭ ᱠᱚ ᱟᱱᱟᱡᱽ ᱠᱚ ᱨᱚᱦᱚᱭ ᱜᱮᱭᱟ ᱩᱱᱠᱩ ᱠᱚ ᱩᱱᱠᱩ ᱠᱚ ᱱᱟᱦᱮᱞ ᱦᱮᱱᱟᱜ ᱛᱟᱞᱮᱭᱟ, ᱡᱩᱫᱤ ᱮᱴᱟᱜ ᱫᱤᱱ ᱪᱟᱥ ᱫᱤᱱ ᱡᱩᱫᱤ ᱯᱩᱲᱭᱟᱹ ᱮᱴᱟᱜ ᱦᱚᱲ ᱵᱟᱠᱚ ᱥᱤᱪᱚᱭᱟ ᱟᱞᱮ ᱢᱚᱛᱚᱞᱮ ᱥᱤ ᱪᱚᱭᱟ ᱛᱚᱠᱷᱚᱱ ᱠᱚᱢ ᱞᱟᱹᱜᱤᱫ ᱫᱚ ᱴᱟᱠᱴᱟᱨ ᱵᱟᱠᱚ ᱟᱹᱜᱩᱭᱟ
ᱦᱮᱸ ᱦᱮᱸ ᱦᱮᱸ
ᱦᱮᱸ ᱛᱤᱨᱚᱜ ᱢᱮ ᱪᱟᱞᱟᱜ ᱠᱟᱹᱱᱟᱹᱧ᱾
ᱦᱩᱸ
ᱚᱱᱠᱟᱱᱟᱜ ᱜᱮ ᱟᱞᱮ ᱥᱮᱫ ᱦᱚᱸ ᱢᱟᱱᱮ ᱵᱟᱨᱭᱟ ᱠᱷᱮᱛ ᱞᱟᱹᱜᱤᱫ ᱫᱚ ᱴᱨᱟᱠᱴᱟᱨ ᱵᱟᱭ ᱟᱹᱜᱩ ᱫᱟᱲᱮᱭᱟᱜᱼᱟ ᱥᱮ ᱥᱩᱱᱩᱢ ᱠᱷᱚᱨᱪᱟ ᱢᱮᱱᱟᱜ ᱛᱟᱭᱟ ᱛᱟᱦᱚᱞᱮ ᱚᱸᱰᱮ ᱫᱚ ᱱᱟᱦᱮᱞ ᱛᱮᱜᱮ ᱦᱩᱭᱩᱜ ᱜᱮᱭᱟ᱾
ᱦᱮᱸ ᱟᱞᱮ ᱚᱱᱛᱮ ᱦᱚᱸ ᱚᱱᱠᱟ ᱜᱮ ᱱᱚᱜ-ᱚᱭ ᱱᱟᱜ ᱠᱤᱪᱷᱩ ᱠᱤᱪᱷᱩ ᱵᱩᱥᱩᱵ ᱵᱟᱹᱫᱽ ᱦᱟᱸᱜ ᱯᱚᱨᱮ ᱧᱚᱜ ᱛᱮᱞᱮ ᱪᱟᱥᱟ ᱛᱚ, ᱡᱮᱞᱮᱠᱟ ᱱᱚᱜ-ᱚᱭ ᱪᱟᱥ ᱠᱮᱭᱟ ᱠᱚ ᱟᱫᱚ ᱩᱱᱠᱩᱣᱟᱜ ᱵᱟᱹᱫᱽ ᱫᱚ ᱦᱟᱸᱜ ᱛᱟᱞᱟ ᱨᱮ ᱛᱟᱦᱮᱸᱭᱮᱱᱟ ᱟᱫᱚ ᱛᱟᱞᱟ ᱨᱮ ᱛᱟᱦᱮᱱ ᱢᱟ ᱜᱟᱹᱰᱤ ᱠᱚᱦᱚᱸ ᱴᱨᱟᱠᱴᱚᱨ ᱢᱟ ᱵᱟᱝ ᱵᱚᱞᱚᱱᱟ ᱟᱫᱚ ᱚᱱᱠᱟᱱ ᱡᱟᱭᱜᱟ ᱠᱚᱨᱮ ᱱᱟᱜ ᱱᱟᱦᱮᱞ ᱠᱚᱜᱮ ᱠᱚ ᱥᱤ ᱵᱟᱲᱟᱭᱟ᱾ ᱮᱸ ᱡᱟᱦᱟᱸᱭ ᱨᱮᱱ ᱰᱟᱝᱨᱟ ᱢᱮᱱᱟᱜ ᱠᱚᱣᱟ ᱩᱱᱤᱢ ᱞᱟᱹᱭ ᱟᱫᱮᱭᱟ ᱟᱫᱚ ᱩᱱᱤ ᱦᱟᱸᱜ ᱯᱩᱭᱥᱟᱭ ᱦᱟᱛᱟᱣᱟ ᱩᱱᱤ ᱮᱢᱟᱭ ᱦᱩᱭᱩᱜ-ᱟ᱾
ᱟᱞᱮ ᱥᱮᱫ ᱫᱚ ᱚᱱᱟ ᱦᱩᱲᱩ ᱨᱚᱦᱚᱭ ᱯᱚᱨᱨ ᱟᱹᱞᱩ ᱠᱚᱠᱚ ᱨᱚᱦᱚᱭ ᱜᱮᱭᱟ ᱛᱩᱲᱤ ᱠᱚ ᱯᱮᱸᱭᱟᱡᱽ ᱠᱚ ᱨᱟᱹᱥᱩᱱ ᱠᱚ ᱤᱱᱟᱹ ᱠᱚᱜᱮ ᱪᱟᱥ ᱜᱮᱭᱟ ᱦᱩᱭᱩᱜ ᱜᱮᱭᱟ ᱟᱞᱮᱥᱮᱫ ᱫᱚ᱾
ᱴᱷᱤᱠ ᱴᱷᱤᱠ ᱟᱞᱮ ᱥᱮᱱ ᱫᱚ ᱚᱝᱠᱟ ᱟᱞᱩ ᱟᱞᱮ ᱥᱮᱫ ᱫᱚ ᱱᱚᱝᱠᱟ ᱟᱹᱞᱩ ᱠᱚ ᱨᱚᱦᱚᱭ ᱠᱚᱫᱚ ᱱᱟᱜ ᱵᱟᱝ ᱦᱩᱭᱩᱜ ᱠᱷᱟᱱᱟ ᱦᱮᱸ ᱱᱚᱶᱟ ᱥᱚᱵᱡᱤ ᱠᱚᱜᱮ ᱠᱚ ᱨᱚᱦᱚᱭ ᱵᱟᱲᱟᱭᱟ ᱟᱨ ᱚᱱᱟ ᱦᱩᱲᱩ ᱠᱚ ᱱᱤᱭᱟᱹ ᱠᱚᱜᱮ, ᱟᱨ ᱱᱟᱜ ᱚᱱᱟ ᱵᱟᱫᱟᱢ ᱠᱚ ᱨᱚᱦᱚᱭᱟ ᱱᱟᱜ ᱡᱟᱦᱟᱸᱭ ᱠᱚᱣᱟᱜ ᱚᱱᱠᱟ ᱥᱟᱢᱟᱨᱥᱵᱟ ᱠᱚ ᱢᱮᱱᱟᱜ ᱛᱟᱠᱚᱣᱟ ᱩᱱᱠᱩ ᱠᱚ ᱦᱟᱸᱜ
ᱦᱟᱱᱮ ᱡᱟᱦᱟᱸ ᱫᱟᱽ ᱵᱟᱫᱟᱢ ᱚᱱᱟᱴᱟᱜ?
ᱦᱮᱸ ᱦᱮᱸ ᱴᱷᱤᱠ ᱴᱷᱤᱠ
ᱚᱱᱟ ᱛᱚ ᱦᱟᱱᱮ ᱤᱭᱟᱹ ᱫᱷᱚᱨᱚᱱ ᱨᱮ
ᱪᱮᱜ ᱞᱮᱠᱟ?
ᱪᱮᱫ ᱢᱟᱱᱮ ᱟᱸᱜᱷᱟᱲ ᱵᱚᱸᱜᱟ ᱠᱚ ᱨᱚᱦᱚᱭᱟ ᱛᱚ?
ᱦᱮᱸ ᱚᱱᱟ ᱦᱮᱸ ᱴᱷᱤᱠ ᱴᱷᱤᱠ ᱦᱩᱲᱩ ᱤᱨ ᱯᱚᱨᱮ
ᱟᱞᱮ ᱥᱮᱫ ᱫᱚ ᱚᱱᱟ ᱠᱷᱚᱱ ᱦᱚᱸ ᱟᱨᱚ ᱛᱟᱭᱚᱢ ᱛᱮᱠᱚ ᱨᱚᱦᱚᱭ ᱜᱮᱭᱟ ᱦᱩᱲᱩ ᱤᱨ ᱢᱟᱱᱮ ᱥᱟᱠᱨᱟᱛ ᱯᱚᱨᱮ ᱠᱚ ᱨᱚᱦᱚᱭ ᱜᱮᱭᱟ᱾
ᱴᱷᱤᱠ ᱴᱷᱤᱠ᱾
ᱫᱟ ᱟᱫᱟᱢ ᱟᱞᱮ ᱥᱮᱫ ᱫᱚ ᱟᱫᱚ ᱡᱟᱦᱟᱸ ᱥᱮᱫ ᱟᱞᱩ ᱠᱚ ᱪᱟᱥ ᱚᱱᱛᱮ ᱫᱚ ᱵᱟᱝᱠᱚ ᱨᱚᱦᱚᱭᱟ ᱵᱟᱫᱟᱢ ᱫᱚ ᱟᱨ ᱡᱟᱦᱟᱸ ᱥᱮᱫ ᱟᱹᱞᱩ ᱠᱚ ᱪᱟᱥᱟ ᱚᱱᱛᱮ ᱵᱟᱫᱟᱢ ᱵᱟᱠᱚ ᱨᱚᱦᱭᱟ ᱡᱟᱦᱟᱸ ᱥᱮᱫ ᱵᱟᱫᱟᱢ ᱠᱚ ᱪᱟᱥᱟ ᱚᱱᱛᱮ ᱫᱚ ᱟᱞᱩ ᱵᱟᱝ ᱦᱩᱭᱩᱜ ᱜᱮᱭᱟ
ᱴᱷᱤᱠ ᱢᱟᱱᱮ ᱵᱟᱫᱟᱢ ᱠᱚ ᱟᱫᱚ ᱦᱮᱸ
ᱠᱷᱚᱥᱞᱟ ᱦᱩᱭᱩᱜ ᱜᱮᱭᱟ ᱟᱯᱮᱥᱮᱫ?
ᱜᱚᱝᱠᱮ ᱫᱩᱞᱟᱹᱲ ᱞᱟᱹᱭ ᱵᱤᱱ
ᱠᱷᱚᱥᱞᱟ ᱦᱩᱭᱩᱜ ᱜᱮᱭᱟ ᱟᱯᱮ ᱥᱮᱫ ᱫᱚ?
ᱚᱱᱠᱟ ᱟᱞᱮ ᱥᱮᱫ ᱫᱚ ᱵᱟᱠᱚ ᱪᱟᱥ ᱵᱟᱲᱟᱭ ᱜᱮᱭᱟ ᱠᱷᱚᱥᱞᱟ ᱠᱚᱫᱚ ᱵᱤᱥᱤᱨ ᱵᱷᱟᱜᱽ
ᱟᱨ ᱛᱟᱦᱚᱞᱮ ᱨᱮᱭᱟᱲ ᱫᱤᱱ ᱦᱟᱱᱮ ᱵᱮᱸᱜᱟᱲ ᱠᱚ ᱴᱚᱢᱟᱴᱳ ᱠᱚ ᱦᱩᱭᱩᱜ ᱜᱮᱭᱟ?
ᱦᱮᱸ ᱚᱱᱟ ᱠᱚᱫᱚ ᱠᱚ ᱨᱚᱦᱚᱭ ᱵᱟᱲᱟᱭ ᱜᱮᱭᱟᱹᱧ ᱧᱮᱞ ᱵᱟᱲᱟ ᱠᱚᱭᱟᱹᱧ ᱠᱟᱹᱢᱤ ᱠᱚᱦᱞᱮ ᱥᱮᱱ ᱵᱟᱲᱟᱜ ᱜᱮᱭᱟ ᱛᱚ ᱦᱚᱦᱚᱭ ᱜᱮᱭᱟ ᱠᱚ ᱡᱮ ᱦᱮᱸ ᱞᱟᱜ ᱠᱚ ᱚᱱᱟ ᱜᱷᱟᱸᱥ ᱠᱚ ᱩᱰᱩᱠ ᱠᱚᱜᱼᱟ ᱚᱱᱟ ᱠᱚᱸᱰᱟᱲ ᱠᱚ ᱟᱫᱚ ᱧᱮᱞ ᱵᱟᱲᱟ ᱠᱚ ᱜᱮᱭᱟ ᱨᱚᱦᱚᱭ ᱵᱟᱲᱟ ᱜᱮᱠᱚ ᱚᱱᱠᱟ ᱵᱮᱸᱜᱟᱲ ᱠᱚᱫᱚ ᱦᱟᱸᱜ ᱟᱨ ᱚᱱᱠᱟ ᱠᱷᱚᱥᱞᱟ ᱠᱚᱫᱚ ᱥᱮ ᱪᱮᱫ ᱠᱚ ᱚᱱᱟ ᱠᱚᱫᱚ ᱦᱟᱸᱜ ᱵᱟ ᱠᱚ ᱨᱚᱦᱚᱭ ᱵᱟᱲᱟ ᱠᱟᱜᱼᱟ ᱵᱟᱹᱧ ᱧᱮᱞ ᱵᱟᱲᱟᱣ ᱠᱚᱣᱟ
ᱛᱚ ᱚᱱᱟ ᱠᱚᱨᱮ ᱫᱚ ᱵᱮᱸᱜᱟᱲ ᱠᱚᱜᱮ ᱦᱩᱭᱩᱜ ᱜᱮᱭᱟᱛᱚ ᱠᱟᱹᱴᱤᱡ ᱴᱚᱰᱟᱝ ᱧᱚᱜ ᱛᱟᱱ ᱜᱮ ᱠᱷᱟᱱ ᱟᱞᱮ ᱥᱮᱫ ᱫᱚ ᱡᱷᱚᱛᱚ ᱨᱚᱠᱚᱢ ᱢᱟᱱᱟᱡᱽ ᱜᱮ ᱦᱩᱭᱩᱜᱼᱟ ᱪᱮᱫ ᱞᱮᱠᱟᱱᱟᱜ ᱯᱚᱴᱚᱞ ᱠᱚᱦᱚᱸ ᱪᱮᱫᱠᱟᱱᱟᱜ ᱠᱚ ᱨᱚᱦᱚᱭ ᱫᱟᱲᱮᱭᱟᱜᱼᱟ ᱟᱨᱠᱤ᱾ ᱚᱱᱠᱟᱱᱟᱜ ᱜᱮ ᱦᱩᱭᱩᱜ ᱜᱮᱭᱟ᱾ ᱟᱫᱳ ᱟᱞᱟ ᱥᱮᱫ ᱫᱚ ᱢᱤᱱᱤ ᱠᱚ ᱢᱮᱱᱟᱜᱼᱟ ᱫᱟᱜ ᱠᱚᱠᱚ ᱯᱟᱡᱟᱣᱟ ᱤᱱᱟᱹ ᱠᱚᱛᱮ ᱜᱮ,
ᱦᱮᱸ ᱟᱞᱮ ᱥᱮᱫ ᱫᱚ ᱦᱟᱸᱜ ᱱᱚᱜᱼᱚ ᱱᱚᱱᱟᱜᱮ ᱦᱟᱸᱜ ᱥᱚᱝᱠᱚᱴ ᱫᱚ ᱧᱮᱞᱮᱜ ᱠᱚ ᱫᱟᱜ ᱨᱮᱱᱟᱜ ᱜᱮ ᱡᱮ ᱵᱟᱹᱫᱽ ᱠᱚᱨᱮ ᱦᱚᱸ ᱵᱟᱠᱚ ᱵᱮᱱᱟᱣ ᱠᱟᱜᱼᱟ ᱚᱱᱠᱟ ᱢᱤᱱᱤ ᱠᱚᱫᱚ ᱦᱟᱸᱜ᱾ ᱛᱟᱦᱮᱞᱮᱱ ᱠᱷᱟᱱ ᱫᱚ ᱱᱟᱯᱟᱭ ᱠᱚᱜᱼᱟ ᱛᱩᱼᱟ ᱟᱨ ᱪᱟᱥ ᱠᱚᱦᱚᱸ ᱜᱟᱱ ᱠᱚᱜᱼᱟ᱾
ᱟᱯᱮᱥᱮᱫ ᱱᱤᱛᱚᱜ ᱯᱚᱨᱚᱵᱽ ᱠᱚ ᱪᱮᱫ ᱦᱩᱭᱩᱜ ᱜᱮᱭᱟ?
ᱯᱚᱨᱚᱵᱽ ᱠᱚᱫᱚ ᱦᱳᱭᱳᱜ ᱜᱮᱭᱟ ᱟᱭᱢᱟ ᱯᱚᱨᱚᱵᱽ ᱜᱮ ᱦᱳᱭᱳᱜᱼᱟ ᱡᱮᱢᱚᱱ ᱟᱵᱚ ᱢᱟ ᱵᱟᱲᱟᱭ ᱜᱮᱭᱟᱵᱚᱱ ᱥᱟᱱᱛᱟᱲ ᱢᱟ ᱟᱹᱰᱤ ᱜᱟᱱ ᱯᱚᱨᱚᱵᱽ ᱢᱮᱱᱟᱜ ᱛᱟᱵᱚᱱᱟ ᱪᱟᱸᱫᱤ ᱯᱤᱪᱷᱤ᱾ ᱱᱚᱜᱚᱭ ᱡᱮᱢᱚᱱ ᱦᱮᱸ ᱵᱟᱦᱟ ᱵᱚᱸᱜᱟ ᱛᱟᱨᱯᱚᱨᱮ ᱦᱩᱭᱩᱜ ᱠᱟᱱᱟ ᱱᱚᱜᱼᱚᱭ ᱦᱟᱸᱜ ᱦᱮᱸ ᱠᱷᱩᱱᱴᱟᱹ